ᱦᱮᱞᱳ!
ᱦᱮᱸ ᱨᱚᱲ ᱟᱸᱡᱚᱢᱚᱜ ᱠᱟᱱᱟ?
ᱨᱚᱲ ᱟᱸᱡᱚᱢᱚᱜ ᱠᱟᱱᱟ? ᱦᱮᱞᱳ!
ᱛᱤᱨᱮ ᱟᱡᱚᱢᱚᱜ ᱠᱷᱟᱡᱽ
ᱨᱚᱲ ᱵᱟᱝ ᱟᱸᱡᱚᱢᱚᱜ ᱠᱟᱱᱟ? ᱦᱮᱞᱳ!
ᱦᱩᱸ
ᱠᱤᱥᱟᱨ ᱦᱮᱞᱳ?
ᱦᱮᱞᱳ!
ᱦᱮᱸ ᱞᱟᱹᱭᱵᱤᱱ?
ᱦᱮᱸ ᱨᱚᱲ ᱟᱡᱚᱢᱚᱜ ᱠᱟᱱᱟ?
ᱦᱚᱸ ᱟᱸᱡᱚᱢᱚᱜ ᱠᱟᱱᱟ᱾ ᱵᱟᱭ ᱟᱸᱡᱚᱢᱚᱜ ᱠᱟᱱ ᱛᱟᱦᱮᱸ ᱪᱮᱫ ᱦᱚᱸ᱾ ᱦᱚᱸ ᱱᱤᱛᱚᱜ ᱫᱚ ᱟᱸᱡᱚᱢᱚᱜ ᱠᱟᱱᱟ᱾
ᱚᱻ ᱟᱪᱪᱷᱟ ᱟᱪᱪᱷᱟ ᱚ ᱪᱮᱫ ᱠᱚᱯᱮ ᱪᱤᱠᱟᱹᱭᱟ ᱮᱫᱟ ᱛᱟᱦᱚᱞᱮ ᱱᱤᱛᱚᱜ ᱫᱚ?
ᱦᱮᱸᱻᱱᱤᱛᱚᱜ ᱫᱚ ᱪᱮᱫ ᱦᱚᱸ ᱵᱟᱝ ᱜᱮ ᱡᱟᱹᱯᱩᱫ ᱮᱝᱟᱭ ᱠᱟᱹᱡ ᱠᱟᱹᱡ᱾
ᱦᱮᱸ ᱱᱚᱱᱛᱮ ᱦᱚᱸ ᱡᱟᱹᱯᱩᱫ ᱫᱚ ᱡᱟᱹᱯᱩᱫᱫ ᱜᱮ ᱟᱨ ᱚᱱᱠᱟ ᱯᱟᱛᱟ ᱯᱚᱨᱚᱵᱽ ᱠᱚ ᱵᱟᱝ ᱦᱩᱭᱩᱜ ᱠᱟᱱᱟ?
ᱯᱟᱛᱟ ᱯᱚᱨᱚᱵᱽ ᱠᱚ ᱵᱟᱝ ᱜᱮ ᱾ ᱱᱤᱛᱚᱜ ᱫᱚ
ᱟᱨ ᱨᱚᱲ ᱟᱥᱛᱮ ᱟᱥᱛᱮ ᱟᱸᱡᱚᱢᱚᱜ ᱠᱟᱱᱟ ᱛᱚ᱾
ᱚ ᱦᱚᱸ
ᱟᱪᱪᱷᱟ ᱟᱪᱪᱷᱟ ᱚᱱᱠᱟᱻ ᱛᱤᱱᱟᱹᱜ ᱥᱟᱺᱜᱤᱧ ᱫᱚ, ᱢᱟᱱᱮ ᱛᱤᱱᱟᱹᱜ ᱫᱤᱥᱚᱢ ᱫᱚ ᱚᱠᱟ ᱥᱮᱫ?
ᱪᱮᱫᱵᱤᱱ ᱞᱟᱹᱭᱟ
ᱦᱚᱸ ᱫᱤᱥᱚᱢ ᱫᱚ ᱚᱠᱟ ᱥᱮᱫ?
ᱚᱱᱛᱮ ᱳᱲᱤᱥᱥᱟ ᱥᱮᱫ
ᱩᱲᱤᱥᱥᱟ ᱟᱪᱪᱷᱟ ᱟᱫᱚ ᱵᱮᱝᱜᱚᱞ ᱵᱟᱯᱮ ᱦᱮᱡ ᱵᱟᱲᱟ ᱟᱠᱟᱱᱟ ᱱᱚᱛᱮ ᱟᱹᱰᱤ ᱠᱤᱪᱷᱩ ᱯᱚᱨᱚᱵᱽ ᱯᱩᱱᱟᱹᱭ ᱠᱚ ᱦᱩᱭᱩᱜ ᱜᱮᱭᱟ ᱛᱚ ᱯᱟᱛᱟ ᱠᱚ᱾
ᱵᱟᱝᱼᱟ, ᱚᱱᱛᱮ ᱠᱚ ᱵᱟᱞᱮ ᱧᱮᱞ ᱠᱟᱜᱼᱟ?
ᱚ ᱛᱚ ᱵᱟᱯᱮ ᱦᱮᱡ ᱵᱟᱲᱟᱣ ᱠᱟᱱᱟ?
ᱵᱟᱝᱟ
ᱚ ᱚᱱᱠᱟ ᱡᱟᱦᱟᱱᱟᱜ ᱠᱟᱹᱢᱤ ᱥᱩᱛᱨᱚ ᱨᱮ ᱡᱮ‌ ᱚᱸᱰᱮ ᱯᱮ ᱦᱮᱡ ᱟᱠᱟᱱᱟ ᱚᱱᱠᱟ ᱚᱱᱠᱟ ᱵᱟᱝ ᱦᱩᱭ ᱵᱟᱲᱟ ᱠᱟᱱᱟ ᱵᱟᱝ,
ᱵᱟᱝᱟ ᱚᱱᱠᱟ ᱦᱚᱸ ᱵᱟᱭ ᱯᱟᱲᱟᱣ ᱟᱠᱟᱱ ᱛᱟᱞᱮᱭᱟ ᱚᱱᱠᱟ ᱞᱟᱹᱠᱛᱤ ᱾
ᱟᱪᱪᱷᱟ ᱟᱪᱪᱷᱟ ᱛᱟᱦᱚᱞᱮ ᱱᱤᱛᱚᱜ ᱫᱚ ᱮᱠᱷᱚᱱ ᱪᱮᱫ ᱯᱮ ᱪᱤᱠᱟᱹ ᱵᱟᱲᱟᱭᱮᱫ ᱠᱟᱱᱟ ᱚᱞᱚᱜ ᱯᱟᱲᱦᱟᱣ ᱫᱚ?
ᱚᱱᱟ ᱠᱚᱫᱚ ᱵᱟᱹᱜᱤ ᱦᱩᱭᱠᱟᱱᱟ ᱱᱤᱛᱚᱜ ᱫᱚ᱾
ᱚ, ᱟᱪᱪᱷᱟ ᱚᱸᱰᱮ ᱟᱪᱪᱷᱟ ᱟᱪᱪᱷᱟ ᱦᱮᱸ ᱚᱸᱰᱮ ᱡᱟᱦᱟᱸᱞᱮ ᱞᱮᱠᱟ ᱧᱮᱞᱚᱜ ᱠᱟᱱᱟ ᱩᱲᱤᱥᱟ ᱨᱮ ᱱᱤᱛᱚᱜ ᱟ ᱚᱞᱚᱜ ᱯᱟᱲᱦᱟᱣ ᱡᱟᱦᱟᱸ ᱜᱩᱨᱩ ᱜᱚᱢᱠᱮᱭᱟᱜ ᱛᱮᱭᱟᱨ ᱚᱞᱪᱤᱠᱤ ᱡᱟᱦᱟᱸ ᱞᱮᱠᱟ ᱧᱮᱞᱚᱜ ᱠᱟᱱᱟ ᱟᱹᱰᱤ ᱡᱟᱠ ᱡᱚᱢᱚᱠ ᱚᱸᱰᱮ ᱠᱚ ᱚᱞᱚᱜ ᱯᱟᱲᱦᱟᱜ ᱠᱟᱱ ᱛᱟᱵᱚᱱᱟ ᱛᱚ ᱚᱱᱟ ᱚᱞ ᱪᱤᱠᱤᱢ ᱵᱟᱰᱭᱟ ᱠᱤ?
ᱦᱳᱭ ᱾
ᱟᱪᱪᱷᱟ ᱚᱸᱰᱮ ᱠᱤ ᱟᱢᱮᱢ ᱥᱮᱞᱮᱫ ᱟᱠᱟᱱᱟ ᱡᱟᱦᱟᱸ ᱚᱸᱰᱮ ᱤᱛᱩᱱ ᱟᱥᱲᱟ ᱠᱚᱠᱚ ᱪᱟᱹᱞᱩᱭᱮᱜᱼᱟ ᱾
ᱚᱱᱠᱟ ᱫᱚ ᱵᱟᱝᱟ ᱟᱹᱰᱤ ᱠᱚᱢ ᱜᱮ, ᱡᱟᱦᱟᱸ ᱡᱟᱦᱟᱸ ᱛᱤᱥ ᱦᱳᱭ ᱦᱳᱭ᱾
ᱚ, ᱟᱹᱰᱤ ᱱᱟᱯᱟᱭ ᱠᱟᱛᱷᱟ, ᱮᱱᱛᱮ ᱨᱮᱦᱚᱸ ᱚᱞᱚᱜ ᱯᱟᱲᱦᱟᱜ ᱫᱚ ᱱᱤᱛᱚᱜ ᱫᱚ ᱢᱩᱪᱟᱹᱫ ᱦᱩᱭᱩ ᱠᱟᱱᱟ ᱥᱮ ᱵᱟᱝ ᱚᱞᱚᱜ ᱯᱟᱲᱦᱟᱜ ᱦᱩᱭᱩᱜ ᱠᱟᱱᱟ?
ᱟᱨ ᱱᱤᱛᱚᱜ ᱫᱚ ᱪᱟᱵᱟ ᱵᱟᱲᱟ ᱦᱩᱭ ᱟᱠᱟᱱᱟ ᱟᱫᱚ ᱱᱤᱛᱚᱜ ᱫᱚ ᱯᱟᱲᱦᱟᱣ ᱠᱚᱫᱚ, ᱵᱟᱞᱮ ᱯᱟᱲᱦᱟᱜ ᱠᱟᱱᱟ ᱾
ᱥᱮ ᱢᱟᱱᱮ ᱡᱚᱛᱚ ᱪᱟᱹᱠᱨᱤ ᱨᱮᱱᱟᱜ ᱢᱤᱫᱴᱟᱝ ᱟᱸ ᱥᱚᱱᱫᱷᱟ ᱨᱮ ᱢᱮᱱᱟᱜᱼᱟ ᱵᱟᱝ, ᱟᱪᱪᱷᱟ ᱟᱪᱪᱷᱟ ᱵᱟᱝ ᱫᱚᱨᱠᱟᱨ ᱜᱮ ᱡᱤᱭᱚᱱ ᱨᱮ ᱵᱚᱱ ᱵᱟᱲᱟᱭ ᱟᱨ ᱛᱤᱸᱜᱩ ᱠᱮᱴᱮᱡ ᱛᱤᱱᱟᱹᱜᱴᱟᱸ ᱡᱟᱹᱨᱩᱲᱟ, ᱵᱚᱱ ᱢᱞᱩᱢ ᱫᱟᱲᱮᱭᱟᱜ ᱠᱟᱱ ᱜᱮᱭᱟ ᱟᱨ ᱛᱟᱦᱞᱮ ᱪᱟᱥ ᱵᱟᱥ ᱠᱚᱫᱚ ᱚᱠᱟ ᱞᱮᱠᱟ ᱚᱱᱛᱮ?
ᱪᱟᱥ ᱵᱟᱥ ᱫᱚ ᱛᱮᱦᱮᱧ ᱜᱟᱯᱟ ᱦᱩᱟᱱᱟᱹᱝ ᱦᱩᱲᱩ ᱠᱚᱜᱮ ᱠᱚ ᱛᱚᱲᱟᱭᱮᱜᱼᱟ ᱠᱚ, ᱤᱨᱮᱜᱼᱟ ᱠᱚ
ᱟᱪᱪᱷᱟ ᱟᱪᱪᱷᱟ ᱟᱪᱪᱷᱟ ᱾
ᱨᱚᱦᱤᱱᱤ ᱯᱚᱨᱚᱵᱽ ᱢᱟᱭ ᱯᱟᱨᱚᱢᱮᱱ ᱟ ᱱᱮᱛᱟᱨ ᱯᱮ ᱮᱨᱮᱫ ᱠᱟᱱᱟ ᱥᱮ ᱢᱟᱲᱟᱝ ᱧᱚᱜ ᱨᱮᱜᱮ?
ᱚᱱᱟ ᱫᱚ ᱯᱟᱨᱚᱢᱮᱱ ᱜᱮᱭᱟ ᱞᱟᱹᱭ ᱜᱮᱭᱟ ᱠᱚ ᱩᱱ ᱡᱚᱠᱷᱚᱠ ᱠᱚ ᱮᱨᱟ
ᱦᱮᱸ ᱦᱮᱸ
ᱟᱫᱚ ᱩᱱ ᱡᱚᱠᱷᱚᱱ ᱦᱚᱸ ᱡᱟᱦᱟᱸᱭ ᱡᱟᱦᱟᱸᱭ ᱫᱚ ᱮᱨ ᱟᱠᱚ ᱟᱫᱚ ᱡᱟᱦᱟᱸᱭ ᱡᱟᱦᱟᱸᱭ ᱫᱚ ᱵᱟᱝ ᱥᱤ ᱩᱛᱟᱹᱨ ᱠᱟᱜ ᱠᱷᱟᱡ ᱫᱚ ᱪᱮᱫ ᱪᱤᱠᱟᱹᱭᱟᱭ ᱱᱟᱸᱦᱜ, ᱛᱟᱭᱚᱢ ᱛᱮᱜᱮ ᱦᱟᱸᱜ ᱟᱨ ᱩᱱ ᱡᱚᱠᱷᱚᱜ ᱫᱚ ᱚᱱᱠᱟ ᱡᱟᱹᱯᱩᱫ ᱠᱚ ᱵᱟᱭ ᱦᱩᱭ ᱞᱮᱱᱟ ᱥᱮ᱾
ᱦᱮᱸ ᱦᱮᱸ
ᱦᱩᱸ ᱦᱩᱸ ᱟᱨ ᱮᱱᱠᱷᱟᱱ ᱦᱚᱸ ᱟᱨᱚ ᱡᱩᱫᱤ ᱩᱱ ᱡᱚᱠᱷᱚᱱ ᱦᱢᱻ ᱚᱱᱠᱟ ᱮᱨ ᱠᱟᱜ ᱠᱷᱟᱱ ᱟᱨᱚ ᱚᱱᱟ ᱢᱟᱨᱟᱝ ᱚᱜᱼᱟ ᱟᱨᱚ ᱤᱱᱟᱹᱜ ᱛᱮ ᱟᱨᱚ ᱚᱱᱠᱟ ᱡᱟᱹᱯᱩᱫᱟᱭ ᱵᱟᱭ ᱡᱟᱹᱯᱩᱫᱟ ᱠᱟᱹᱢᱤ ᱠᱚ ᱜᱟᱱᱚᱜᱼᱟ ᱵᱟᱝ ᱜᱟᱱᱚᱜᱼᱟ ᱾
ᱦᱩᱸ ᱦᱩᱸ
ᱦᱩᱸ ᱟᱫᱚ ᱡᱟᱹᱥᱛᱤ ᱫᱚ ᱛᱮᱦᱮᱧ ᱞᱮ ᱠᱟ ᱛᱮᱦᱮᱧ ᱜᱟᱯᱟ ᱞᱮᱠᱟ ᱜᱮᱠᱚ ᱤᱭᱟᱹᱭᱮᱜᱼᱟ ᱠᱚ ᱛᱚᱲᱟᱭᱮᱜᱼᱟ ᱠᱚ᱾
ᱦᱮᱸ ᱢᱤᱫᱴᱟᱝ ᱟᱸᱡᱚᱢ ᱦᱩᱭ ᱠᱟᱱᱟ ᱡᱮ ᱚᱱᱟ ᱨᱚᱡᱚ ᱨᱮᱱᱟᱜ ᱠᱟᱛᱷᱟ ᱚᱱᱟ ᱩᱲᱤᱥᱟ ᱨᱮᱱᱟᱜ ᱢᱤᱫᱴᱟᱝ ᱟᱹᱰᱤ ᱢᱟᱨᱟᱝ ᱯᱚᱨᱚᱵᱽ ᱠᱟᱱᱟ ᱵᱟᱝ ᱥᱮ ᱟᱫᱚ ᱦᱮᱸ ᱚᱱᱟ ᱵᱟᱠᱷᱨᱟ ᱛᱮ ᱡᱩᱫᱤ ᱠᱟᱹᱴᱤᱡ ᱪᱟᱞᱟᱝ ᱮᱢ ᱞᱟᱹᱭ ᱠᱮᱭᱟ ᱟᱹᱰᱤ ᱱᱟᱯᱟᱭ ᱠᱚᱜᱼᱟ ᱾
ᱪᱮᱫ ᱟᱫᱩᱧ ᱞᱟᱹᱭ ᱯᱚᱨᱚᱵᱽ ᱫᱚ ᱯᱚᱨᱚᱵᱽ ᱜᱮ
ᱟᱫᱚ ᱚᱱᱟ ᱛᱤᱥᱚᱜ ᱦᱩᱭᱩᱜᱼᱟ ᱥᱮ ᱛᱤᱥᱚᱜ
ᱟᱸ ᱪᱳᱫᱚ ᱯᱚᱱᱫᱨᱚ, ᱪᱳᱫᱚ ᱯᱚᱱᱫᱨᱚ
ᱟᱥᱟᱲ ᱢᱚᱦᱤᱱᱤ ᱨᱮ?
ᱦᱮᱸ
ᱟᱥᱟᱲ ᱵᱚᱸᱜᱟ ᱨᱮ
ᱦᱚᱭ ᱱᱮ ᱱᱟᱜ ᱜᱟᱯᱟ ᱢᱮᱭᱟᱝ ᱱᱟᱜ ᱛᱮᱦᱮᱧ ᱢᱟ ᱮᱜᱟᱨᱚ
ᱦᱮᱸ ᱦᱮᱸ ᱚᱱᱠᱟ ᱟᱸᱡᱚᱢ ᱵᱟᱲᱟ ᱦᱩᱭ ᱟᱠᱟᱱᱟ ᱛᱚ ᱡᱮ ᱚᱰᱮ ᱟᱫᱚ ᱮᱠᱪᱩᱭᱮᱞᱤ ᱟᱞᱮ ᱨᱮᱱ ᱦᱚᱸ ᱚᱸᱰᱮ ᱩᱰᱤᱥᱟ ᱨᱮᱫᱚ ᱯᱮᱲᱟ ᱢᱮᱱᱟᱜ ᱠᱟᱜ ᱠᱚᱣᱟ ᱟ ᱵᱟᱨᱤᱯᱟᱫᱟ ᱵᱟᱨᱤᱯᱟᱫᱟ ᱥᱩᱨ ᱨᱮᱜᱮ ᱚᱱᱟ ᱮ ᱪᱮᱫ ᱠᱚ ᱢᱮᱛᱟᱜ ᱟ ᱵᱟᱨᱤᱯᱟᱫᱟ ᱥᱩᱨ ᱜᱮ ᱡᱟᱦᱟᱸ ᱩᱱᱠᱩᱣᱟᱜ ᱤᱭᱟᱹ ᱫᱚ ᱵᱟᱝ ᱢᱚᱭᱩᱨᱵᱷᱚᱸᱧᱡᱽ ᱰᱤᱥᱴᱤᱠ ᱯᱟᱲᱟᱜ ᱠᱟᱱ ᱛᱟᱠᱚᱣᱟ
ᱦᱳᱭ ᱚᱱᱟ ᱢᱟ ᱱᱟᱜ ᱤᱭᱟᱹ ᱨᱮᱜᱮ ᱱᱟᱜ ᱵᱟᱹᱨᱤᱯᱟᱫᱟ ᱢᱟᱱᱮ ᱢᱚᱭᱩᱨᱵᱷᱚᱸᱡᱽ ᱨᱮᱜᱮ ᱢᱮᱱᱟᱜᱼᱟ
ᱦᱮᱸ ᱦᱮᱸ ᱟᱫᱚ ᱟ ᱟᱛᱳ ᱡᱟᱦᱟᱸ ᱫᱚ ᱢᱤᱫᱴᱟᱝ ᱪᱮᱫ ᱡᱮᱱᱚ ᱛᱟᱦᱮᱸ ᱞᱮᱱ ᱛᱟᱠᱚᱣᱟ ᱡᱟᱠᱜᱮ ᱮ
ᱵᱟᱨᱤᱯᱟᱫᱟ ᱫᱚ ᱯᱟᱨᱚᱢ ᱦᱩᱭᱩᱜᱼᱟ ᱥᱮ ᱵᱟᱝ ᱯᱟᱨᱚᱢ ᱦᱩᱭᱩᱜᱼᱟ
ᱵᱟᱹᱨᱤᱯᱟᱫᱟ ᱫᱚ ᱵᱟᱝ ᱯᱟᱨᱚᱢ ᱦᱩᱭᱩᱜ ᱜᱮᱭᱟ
ᱦᱩᱸ ᱚᱱᱟ ᱢᱮᱱ ᱨᱳᱰ ᱨᱮᱜᱮ ᱢᱮᱱᱟᱜᱼᱟ ᱵᱳᱢᱵᱮ ᱪᱷᱳᱠᱚ ᱦᱳᱭ ᱵᱳᱢᱵᱮ ᱪᱷᱚᱠᱚ ᱠᱩᱞᱤᱭᱟᱱᱟ
ᱦᱮᱸ ᱟᱫᱚ ᱚᱱᱟ ᱤᱭᱟᱹ ᱫᱚ ᱦᱩᱭᱩᱜ ᱠᱟᱱᱟ ᱮ ᱵᱮᱫᱟᱱᱟ ᱥᱤᱭᱟ.
ᱚ ᱦᱚᱸ
ᱟᱸᱡᱚᱢ ᱠᱟᱫ ᱜᱮᱭᱟ ᱵᱤᱱ
ᱦᱩ ᱠᱟᱹᱡᱼ ᱠᱟᱹᱡ ᱤᱧ ᱟᱸᱡᱚᱢ ᱟᱠᱟᱜᱼᱟ ᱦᱚᱭ ᱦᱚᱭ
ᱦᱮᱸ ᱚᱸᱰᱮ ᱯᱮᱲᱟ ᱢᱮᱱᱟᱜ ᱠᱚᱣᱟ ᱟᱫᱚ ᱪᱟᱞᱟᱣ ᱪᱟᱞᱟᱣ ᱜᱮ ᱢᱚᱱ ᱦᱳᱭ ᱠᱟᱱᱟ ᱟᱫᱚ ᱚᱠᱛᱚ ᱜᱮ ᱵᱟᱝ ᱧᱟᱢᱚᱜ ᱠᱟᱱᱟ ᱵᱟᱝ ᱪᱟᱞᱟᱣ ᱵᱟᱲᱟ ᱦᱳᱭᱠᱟᱱᱟ ᱟᱨ ᱛᱤᱱᱟ. ᱜ ᱥᱟᱺᱜᱤᱧᱟ ᱚᱸᱰᱮ ᱠᱷᱚᱱᱟᱜ ᱫᱚ ᱚᱲᱟᱜ ᱫᱚ
ᱟᱞᱮᱫᱚ ᱚᱱᱠᱟ ᱫᱚ ᱤᱱᱟᱹ ᱥᱟᱴ ᱯᱚᱸᱭᱥᱚᱴ ᱜᱟᱱ
ᱟᱪᱪᱷᱟ ᱟᱪᱪᱷ ᱪᱷᱟ ᱵᱮᱥ ᱟᱫᱚ ᱟᱸ ᱵᱮᱝᱜᱚᱞ ᱨᱮᱱᱟᱜ ᱮ ᱡᱟᱦᱟᱞᱮ ᱠᱟ ᱚᱞᱚᱜ ᱯᱟᱲᱦᱟᱣ ᱡᱮᱞᱮᱠᱟ ᱚᱞᱪᱤᱠᱤ ᱪᱟᱞᱟᱜ ᱠᱟᱱᱟ ᱚᱱᱟ ᱠᱚ ᱠᱤ ᱟᱸ ᱥᱳᱥᱟᱞ ᱢᱤᱰᱤᱭᱟ ᱨᱮ ᱡᱟᱹᱱᱤᱡ ᱠᱷᱟᱱ ᱪᱚ ᱧᱮᱞ ᱵᱟᱲᱟ ᱦᱳᱭ ᱠᱟᱱ ᱜᱮᱭᱟ ᱵᱟᱝ
ᱦᱚᱸ ᱚᱱᱠᱟ ᱫᱚ ᱧᱮᱞ ᱵᱟᱲᱟ ᱫᱚ ᱦᱩᱭᱩᱜ ᱠᱟᱱ ᱜᱮᱭᱟ ᱟᱸᱡᱚᱢ ᱵᱟᱲᱟᱜ ᱜᱮᱭᱟ ᱚᱱᱛᱮ ᱨᱮᱜᱮ ᱵᱮᱥ ᱠᱚ ᱯᱟᱲᱦᱟᱜ ᱠᱟᱱᱟ ᱠᱚ ᱞᱟᱹᱭᱟᱠᱚ
ᱚᱸᱰᱮ ᱮ ᱥᱳᱢᱚᱭ ᱟᱞᱮ ᱡᱷᱟᱲᱠᱷᱚᱸᱰ ᱨᱮ ᱡᱚᱠᱷᱚᱱ ᱞᱮ ᱪᱟᱞᱟᱣ ᱞᱮᱱ ᱛᱟᱦᱮᱸᱫ ᱚᱸᱬᱮ ᱠᱷᱩᱱᱟᱝ ᱠᱤᱪᱷᱩ ᱜᱚᱝᱠᱮ ᱠᱚᱠᱚ ᱦᱮᱡ ᱞᱮᱱ ᱛᱟᱦᱮᱸᱜ ᱛᱚ ᱩᱱᱠᱩ ᱥᱟᱣ ᱨᱚ ᱨᱚᱯᱚᱲ ᱵᱟᱲᱟ ᱦᱩᱭᱞᱮᱱ ᱛᱟᱦᱮᱱ ᱛᱚᱠᱷᱚᱱ ᱩᱱᱠᱩ ᱡᱚᱠᱷᱚᱱ ᱟᱞᱮ ᱱᱚᱸᱰᱮᱱᱟᱜ ᱮ ᱞᱟ. ᱭ ᱦᱩᱭᱱᱟ ᱡᱮ ᱟᱞᱮ ᱢᱟ ᱦᱤᱛᱳᱜ ᱮ ᱡᱮᱜᱮᱫ ᱵᱤᱫᱽᱫᱟᱹᱜᱟᱲ ᱨᱮ ᱥᱮ ᱤᱭᱩᱱᱤᱵᱷᱟᱨᱥᱤᱴᱤ ᱨᱮ ᱱᱤᱛᱚᱜ ᱞᱮ ᱚᱞᱚᱜ ᱯᱟᱲᱦᱟᱜ ᱠᱟᱱᱟ ᱟᱨ ᱩᱱᱠᱩ ᱚᱱᱟ ᱟᱸᱡᱚᱢ ᱠᱟᱛᱮᱜ ᱠᱟᱹᱴᱤᱡ ᱠᱚ ᱦᱟᱦᱟᱲᱟᱜᱱᱟ ᱛᱟᱠᱚ ᱛᱟᱦᱚᱞᱮ ᱱᱩᱱᱟᱹᱜ ᱦᱟᱹᱵᱤᱡ ᱮ ᱚᱸᱰᱮ ᱯᱮ ᱪᱟᱹᱞᱩ ᱠᱟᱜᱼᱟ ᱚᱱᱟ ᱦᱚᱭᱛᱚ ᱟᱠᱚᱣᱟᱜ ᱢᱤᱫᱴᱟᱝ ᱮ ᱫᱷᱟᱨᱚᱱᱟ ᱵᱟᱝ ᱛᱟᱦᱮᱞᱮᱱ ᱛᱟᱦᱮᱸᱫ ᱛᱚ ᱡᱚᱠᱷᱚᱱ ᱧᱟᱯᱟᱢ ᱦᱩᱭᱱᱟ ᱚᱱᱟ ᱫᱚ ᱛᱟᱦᱮᱸᱞᱮᱱᱟ ᱫᱩ ᱦᱟᱡᱟᱨ ᱮ ᱮ ᱪᱚᱵᱽᱵᱤᱥ ᱦᱮᱸ ᱛᱚᱠᱷᱚᱱ ᱦᱮᱸ ᱛᱚᱠᱷᱚᱱ ᱚᱠᱛᱚ ᱨᱮ ᱩᱱᱠᱩ ᱜᱚᱝᱠᱮ ᱠᱚ ᱥᱟᱸᱣ ᱧᱟᱯᱟᱢ ᱦᱩᱭᱞᱮᱱᱟ ᱛᱚ ᱩᱱ ᱚᱠᱛᱚᱨᱮ ᱚᱱᱟ ᱠᱟᱛᱷᱟ ᱟᱸᱡᱚᱢ ᱦᱩᱭ ᱞᱮᱱ ᱛᱟᱦᱮᱸ ᱟᱫᱚ ᱢᱚᱱᱮᱦᱩᱭᱱᱟ ᱛᱟᱦᱞᱮ ᱠᱤ ᱚᱸᱰᱮ ᱱᱤᱛᱚᱜ ᱚᱞᱚᱜ ᱯᱟᱲᱦᱟᱜ ᱚᱠᱟ ᱞᱮᱠᱟ ᱪᱟᱞᱟᱜ ᱠᱟᱱᱟ ᱳᱲᱤᱥᱥᱟ ᱨᱮ
ᱦᱚ ᱳᱲᱤᱥᱥᱟ ᱨᱮᱦᱚᱸ ᱚᱱᱠᱟ ᱫᱚ ᱴᱷᱤᱠ ᱴᱷᱟᱠ ᱜᱮ ᱪᱟᱞᱟᱜ ᱠᱟᱱᱟ ᱩ ᱥᱳᱢᱵᱟᱨ ᱨᱳᱵᱵᱟᱨ ᱨᱮᱫᱚ ᱠᱚ ᱠᱞᱟᱥ ᱜᱮᱭᱟ ᱠᱚ ᱟᱥᱲᱟᱭ ᱜᱮᱭᱟ ᱠᱚ
ᱟᱪᱪᱷᱟ ᱪᱷᱟ ᱚᱸᱰᱮ ᱠᱤ ᱮ ᱱᱤᱛᱚᱜ ᱚᱱᱛᱮ ᱯᱚᱨᱚᱵᱽ ᱯᱩᱱᱟᱹᱭ ᱠᱚ ᱚᱠᱟ ᱪᱮᱫ ᱠᱚ ᱢᱮᱱᱟᱜ ᱠᱟᱫᱟ ᱮᱠᱷᱚᱱ ᱱᱤᱛ ᱦᱟᱹᱵᱤᱡ
ᱱᱤᱛᱳᱜ ᱫᱚ ᱱᱟᱜ ᱨᱚᱡᱚ ᱜᱮ ᱱᱟᱜ ᱥᱟᱢᱟᱝ ᱨᱮ ᱢᱮᱱᱟᱜᱼᱟ ᱩᱸ
ᱟᱨ ᱨᱪᱚ ᱟᱞᱮ ᱡᱮᱢᱚᱱ ᱱᱚᱜᱼᱚᱭ ᱨᱚᱡᱚ ᱫᱚᱜᱚᱭ ᱟᱞᱮ ᱵᱮᱝᱜᱚᱞ ᱨᱮᱫᱚ ᱦᱚᱭᱛᱚ ᱵᱟᱝᱞᱮ ᱢᱟᱱᱟᱣᱟ᱾ ᱢᱟᱱᱮ ᱚᱱᱟ ᱡᱤᱱᱤᱥ ᱫᱚ ᱟᱸᱡᱚᱢ ᱠᱟᱫᱟᱞᱮ, ᱮᱱᱠᱷᱟᱱ ᱚᱱᱟ ᱡᱤᱱᱤᱥ ᱫᱚ ᱟᱞᱮ ᱱᱚᱛᱮ ᱵᱟᱝᱞᱮ ᱢᱟᱱᱟᱣ ᱜᱮᱭᱟ ᱟᱫᱚ ᱱᱚᱣᱟ ᱠᱤᱼᱼ ᱡᱟᱦᱱᱟᱜ ᱥᱟᱸᱶ ᱛᱩᱞᱩᱡ ᱢᱮᱱᱟᱜᱼᱟ, ᱡᱮ ᱱᱚᱣᱟ ᱫᱚ ᱱᱚᱣᱟ ᱩᱫᱽᱮᱥᱥᱚ ᱥᱮ ᱱᱚᱣᱟ ᱠᱷᱟᱹᱛᱤᱨ ᱞᱮ ᱢᱟᱱᱟᱣᱮᱫᱼᱟ ᱚᱝᱠᱟ ᱡᱟᱦᱱᱟᱜᱼᱼ
ᱟᱹᱞᱤᱧ ᱦᱚᱸ ᱩᱱᱟᱹᱜ ᱫᱚ ᱵᱟᱹᱞᱤᱧ ᱵᱟᱲᱟᱭᱟ, ᱡᱟᱭᱦᱳ ᱩᱱᱟᱹᱜ ᱫᱤᱱ ᱠᱷᱚᱱᱟᱜ ᱠᱚ ᱢᱟᱱᱟᱣ ᱟᱹᱜᱩᱭᱟᱠᱚ ᱥᱮ ᱨᱚᱡᱚᱼᱼ ᱮᱱᱠᱷᱟᱱ ᱫᱚ ᱟᱫᱚ, ᱩᱱᱟᱹᱜ ᱫᱤᱱ ᱠᱷᱚᱱᱟᱜ ᱜᱮᱠᱚ ᱢᱟᱱᱟᱣ ᱟᱹᱜᱩᱭᱟ ᱟᱫᱚ ᱚᱱᱟ ᱨᱮᱱᱟᱜ ᱠᱟᱹᱦᱱᱤ ᱫᱚ ᱱᱟᱜᱼᱼ ᱩᱱᱟᱹᱜ ᱫᱚ ᱵᱟᱹᱞᱤᱧ ᱵᱟᱲᱟᱭᱟ᱾
ᱟᱪᱪᱷᱟ ᱟᱪᱪᱷᱟ ᱟᱪᱪᱷᱟ ᱟᱪᱪᱷᱟ
ᱦᱩᱸ ᱟᱫᱚ ᱤᱱᱟᱹᱜ ᱫᱤᱱ ᱠᱷᱚᱱᱟᱜ ᱢᱟᱱᱟᱣ ᱦᱮᱱᱟᱜ ᱦᱚᱲ ᱵᱟᱲᱟᱭ ᱠᱟᱛᱷᱟ ᱠᱤ ᱨᱚᱡᱚ ᱯᱟᱨᱟᱵᱽ ᱠᱟᱱᱟ ᱟᱫᱚ, ᱚᱱᱟ ᱦᱤᱥᱟᱹᱵᱽ ᱜᱮ ᱱᱟᱦᱟᱜ ᱞᱤᱧ ᱵᱟᱲᱟᱭᱟ ᱦᱟᱸᱜ᱾
ᱦ ᱟᱫᱚ ᱟ ᱡᱮᱢᱚᱱ ᱵᱟᱰᱟᱭ ᱥᱟᱱᱟ ᱤᱱᱟᱹᱛ ᱜᱮ ᱡᱮᱢᱚᱱ ᱠᱤᱪᱷᱩ ᱟᱞᱮ ᱱᱚᱛᱮᱱᱟᱜ, ᱡᱮᱢᱚᱱ ᱢᱤᱫᱴᱮᱱ ᱥᱟᱠᱨᱟᱛ, ᱥᱟᱠᱨᱟᱛ ᱢᱮᱱᱛᱮᱵᱮᱱ ᱟᱸᱡᱚᱢ ᱠᱟᱜᱼᱟ?
ᱦᱩᱸ ᱦᱩᱸ ᱟᱸᱡᱚᱢ ᱠᱟᱜ ᱜᱮᱭᱟᱞᱮ ᱥᱟᱠᱨᱟᱛᱚᱜ ᱜᱮᱭᱟᱞᱮ᱾ ᱦᱩᱸ ᱟᱸᱡᱚᱢ ᱠᱟᱞᱮᱧ
ᱟ ᱦᱮᱸ ᱟᱨ ᱢᱤᱫᱴᱟᱝ ᱟᱨ ᱢᱤᱫᱴᱟᱝ ᱠᱟᱛᱷᱟ ᱢᱮᱱᱟᱜ ᱟᱠᱟᱫᱟ ᱥᱟᱠᱨᱟᱛ ᱢᱟᱲᱟᱝ ᱨᱮᱼᱼ ᱚᱱᱟ ᱫᱚᱠᱚ ᱢᱮᱛᱟᱜ ᱠᱟᱱᱟ, ᱡᱟᱦᱟᱸ ᱫᱚᱠᱚ ᱢᱮᱛᱟᱜ ᱠᱟᱱᱟ